ᱦᱮᱸ ᱱᱚᱣᱟ ᱠᱤ
ᱮᱸ ᱦᱟᱞᱳ
ᱦᱮᱞᱳ
ᱦᱮᱸ ᱡᱚᱦᱟᱨ ᱜᱮ
ᱦᱳᱭ ᱦᱳᱭ ᱡᱚᱦᱟᱨ ᱜᱮ ᱨᱚᱲ ᱠᱚ ᱢᱚᱡᱽ ᱛᱮᱵᱤᱱ ᱟᱸᱡᱚᱢ ᱧᱟᱢᱮᱫ ᱛᱟᱹᱞᱤᱧᱟ ᱛᱚ
ᱦᱮᱸ ᱦᱮᱸ ᱨᱚᱲ ᱠᱚ ᱢᱚᱸᱡᱽ ᱛᱮᱜᱮᱞᱤᱧ ᱟᱸᱡᱚᱢ ᱵᱟᱲᱟᱜ
ᱦᱳᱭ ᱦᱳᱭ ᱟᱹᱵᱤᱱᱟᱜ ᱦᱚᱸ ᱢᱚᱡᱽ ᱛᱮᱜᱮ ᱟᱹᱞᱤᱧ ᱦᱚᱸᱞᱤᱧ ᱟᱸᱡᱚᱢ ᱧᱟᱢ ᱢᱮ ᱛᱟᱵᱤᱱᱟᱞᱤᱧ ᱦᱮᱸ ᱦᱳᱸ ᱦᱳᱭ ᱟᱫᱚ ᱛᱟᱦᱚᱞᱮ ᱱᱟᱯᱟᱭ ᱜᱮ ᱢᱮᱱᱟᱜ ᱠᱟᱜ ᱵᱤᱱᱟ ᱛᱚ?
ᱦᱮᱸ ᱦᱮᱸ ᱱᱤᱛ ᱫᱚ ᱱᱟᱯᱟᱭ ᱜᱮᱭᱟᱞᱮ ᱚᱲᱟᱜ ᱠᱚᱨᱮ ᱦᱚᱸ ᱡᱷᱚᱛᱚ ᱦᱚᱲ ᱜᱮ
ᱚᱸ ᱟᱞᱮ ᱦᱚᱸ ᱥᱟᱱᱟᱢ ᱦᱚᱲ ᱠᱚᱜᱮᱞᱮ ᱱᱟᱯᱟᱭ ᱜᱮᱭᱟ᱾ ᱟᱫᱚᱜ ᱦᱚᱭ
ᱫᱤᱭᱮ ᱛᱟᱦᱚᱞᱮ ᱮᱧᱟ ᱢᱟᱱᱮ ᱡᱟᱦᱟᱱ ᱥᱟᱛᱟᱢ ᱤᱫᱤ ᱠᱟᱛᱮᱜ ᱞᱟᱝ ᱨᱚᱯᱚᱲ ᱞᱮᱱᱠᱷᱟᱱ ᱱᱟᱯᱟᱭ ᱠᱚᱜᱼᱟ᱾
ᱦᱳᱭ ᱦᱳᱭ ᱟᱫᱚ ᱥᱟᱛᱟᱢ ᱫᱚ ᱦᱟᱸᱜ ᱟᱫᱚ ᱟᱹᱵᱤᱱ ᱜᱮ ᱢᱟ ᱵᱟᱪᱷᱟᱣ ᱵᱤᱱ ᱢᱤᱫ ᱴᱟᱝ
ᱦᱮᱸ ᱟᱪᱪᱷᱟ
ᱦᱳᱭ
ᱡᱮᱱᱟᱜ ᱠᱷᱟᱱ ᱱᱤᱛ ᱫᱚ ᱡᱷᱚᱛᱚ ᱜᱮᱠᱚ ᱚᱞᱚᱜ ᱯᱟᱲᱦᱟᱜ ᱠᱟᱱᱟ ᱛᱚ᱾
ᱦᱳᱭ ᱦᱳᱭ
ᱥᱮ ᱠᱷᱮᱛᱨᱮ ᱨᱮ ᱡᱮᱢᱚᱱ ᱢᱟᱱᱮ ᱤᱥᱠᱩᱞ ᱠᱚᱨᱮ ᱫᱚ ᱧᱮᱞ ᱦᱳᱭᱚᱜ ᱠᱟᱱᱟ ᱡᱮᱢᱚᱱ ᱮᱸ ᱦᱩᱸ ᱮᱠᱷᱟᱱ ᱪᱚᱞᱞᱤᱥ ᱡᱚᱱ ᱜᱤᱫᱽᱨᱟᱹ ᱢᱚᱫᱽ ᱨᱮ ᱛᱤᱨᱤᱥ ᱡᱚᱱ ᱜᱮ ᱦᱩᱭᱩᱜ ᱠᱟᱱᱟ ᱠᱚ ᱠᱩᱲᱤ ᱜᱤᱫᱽᱨᱟᱹ ᱟᱨ ᱫᱚᱥ ᱡᱚᱱ ᱫᱚ ᱠᱚᱨ ᱜᱤᱫᱽᱨᱟᱹᱟᱹ ᱢᱮᱱᱠᱷᱟᱱ ᱱᱚᱶᱟ ᱠᱚᱜᱮ ᱪᱮᱫ ᱠᱷᱟᱹᱛᱤᱨ ᱛᱮ? ᱢᱟᱱᱮ ᱤᱭᱟᱹ ᱵᱟᱹᱵᱩ ᱜᱤᱫᱽᱨᱟᱹ ᱠᱚᱣᱟᱜ ᱫᱚ ᱦᱟᱨ ᱠᱚᱢ ᱤᱫᱤᱜ ᱠᱟᱱᱟ ᱯᱟᱲᱦᱟᱣ ᱠᱷᱮᱛᱨᱮ ᱨᱮ ᱯᱳᱜᱮᱜ ᱜᱤ ᱠᱟᱹᱴᱤᱡ ᱠᱚᱥᱪᱮᱱ ᱛᱟᱦᱮᱱ ᱠᱟᱱᱟ
ᱦᱳᱭ ᱟᱫᱚ ᱦᱟᱸᱜ ᱚᱱᱟ ᱫᱤᱠ ᱫᱤᱭᱮ ᱦᱟᱸᱜ ᱟᱹᱞᱤᱧ ᱦᱮᱸ ᱢᱤᱫ ᱴᱟᱝ ᱟᱨᱫᱟᱥ ᱠᱟᱱ ᱛᱟᱞᱤᱧᱟ ᱟᱨᱧ ᱚᱱᱟ ᱨᱮᱱᱟᱜ ᱤᱭᱟᱹ ᱛᱮᱟᱞᱟᱨᱤᱧ ᱮᱢ ᱨᱩᱣᱟᱹᱲ ᱟᱵᱮᱱ ᱠᱟᱱᱟ ᱵᱮᱥ
ᱦᱮᱸ
ᱟᱵᱚᱨᱮᱱ ᱡᱟᱦᱟᱸᱭ ᱢᱟᱹᱭ ᱵᱟᱹᱵᱩ ᱛᱟᱠᱚ ᱢᱮᱱᱟᱜ ᱠᱟᱜ ᱠᱚᱣᱟ ᱦᱳᱭ ᱟᱫᱚ ᱚᱱᱠᱟ ᱫᱤᱠ ᱛᱮ ᱦᱟᱸᱜ ᱵᱟᱹᱵᱩ ᱛᱟᱠᱚ ᱫᱚ ᱦᱟᱸᱜ ᱢᱮᱱ ᱞᱮᱠᱷᱟᱡ ᱫᱚ ᱦᱟᱸᱜ ᱯᱟᱲᱦᱟᱣ ᱫᱚ ᱦᱟᱸᱜ ᱢᱮᱱ ᱞᱮᱠᱷᱟ ᱫᱚᱦᱸ ᱪᱮᱫᱟᱜ ᱠᱚ ᱵᱟᱹᱜᱤᱭᱮᱫᱟ ᱦᱟᱸᱜ ᱟᱵᱚ ᱚᱱᱟ ᱠᱚᱨᱮᱱ ᱦᱟᱸᱜ ᱟᱵᱚ ᱡᱟᱦᱟᱸ ᱵᱤᱨ ᱵᱩᱨᱩ ᱴᱚᱴᱷᱟ ᱠᱚᱨᱮᱱ ᱦᱳᱭ ᱥᱮ
ᱟᱨ ᱡᱟᱦᱟᱸ ᱢᱮᱱᱟᱜ ᱠᱚᱣᱟ ᱴᱟᱺᱰᱤ ᱴᱚᱴᱷᱟ ᱦᱮᱥᱮ ᱚᱱᱠᱟ ᱞᱮᱠᱟᱛᱮ ᱫᱚ ᱦᱟᱸᱜ ᱞᱤᱧ ᱢᱮᱱᱟ ᱡᱟᱦᱟᱸ ᱵᱤᱨ ᱵᱩᱨᱩ ᱴᱚᱴᱷᱟ ᱨᱮᱱ ᱢᱮᱱᱟᱜ ᱠᱟᱜ ᱠᱚᱣᱟ ᱩᱱᱠᱩ ᱫᱚ ᱦᱟᱸᱜ ᱥᱟᱱᱟᱢ ᱞᱮᱠᱟᱱ ᱢᱟᱱᱮ ᱠᱚᱲᱟ ᱜᱤᱫᱽᱨᱟᱹ ᱠᱚᱫᱚ ᱦᱟᱸᱜ ᱚᱱᱠᱟ ᱞᱮᱠᱟ ᱛᱮᱫᱚ ᱯᱟᱲᱦᱟᱜ ᱠᱚᱫᱚ ᱦᱟᱸᱜ ᱵᱟᱠᱚ ᱵᱟᱹᱜᱤ ᱠᱟᱜᱼᱟ ᱦᱳᱭ ᱥᱮ ᱟᱫᱚ ᱡᱟᱦᱟᱸᱭ ᱴᱟᱺᱰᱤ ᱠᱚᱨᱮᱱ ᱢᱮᱱᱟᱜ ᱠᱟᱜ ᱠᱚᱣᱟ ᱦᱟᱸ ᱩᱱᱠᱩ ᱫᱚ ᱦᱟᱸᱜ ᱠᱚ ᱵᱟᱹᱜᱤ ᱤᱫᱤᱭᱮᱫᱟ ᱡᱟᱦᱟᱸ ᱡᱟᱦᱟᱸ ᱵᱚᱱ ᱢᱮᱛᱟᱜ ᱠᱟᱱᱟ ᱚᱱᱟ ᱟᱸ ᱡᱟᱦᱟᱸ ᱢᱟᱫᱽᱫᱷᱚᱢᱤᱠ ᱠᱚᱠᱚ ᱮᱢ ᱠᱟᱜ ᱠᱟᱱᱟ ᱦᱳᱭᱥᱮ ᱚᱱᱟ ᱯᱚᱨᱮ ᱵᱟᱠᱚ ᱯᱟᱲᱦᱟᱜ ᱠᱟᱱᱟ।
ᱦᱩᱸ ᱦᱩᱸ
ᱟᱨ ᱱᱮᱛᱟᱨ ᱢᱟ ᱟᱨᱚ ᱧᱮᱞᱚᱜᱚᱜ ᱠᱟᱱᱟ ᱡᱮ ᱟᱵᱚ ᱦᱟᱸᱜ ᱡᱟᱦᱟᱸᱼᱼ ᱟᱵᱚ ᱤᱭᱟᱹ ᱱᱟᱜ ᱡᱟᱦᱟᱸ ᱠᱚ ᱢᱮᱛᱟᱜ ᱠᱟᱱᱟᱼᱼ ᱯᱟᱲᱦᱟᱜ ᱠᱚ ᱫᱤᱠ ᱫᱤᱭᱮ ᱩᱱᱟᱹᱜ ᱥᱟᱯᱳᱨᱴ ᱠᱚ ᱵᱟᱹᱱᱩᱜ ᱠᱟᱜᱼᱟ ᱦᱳᱭᱥᱮ। ᱦᱩᱸ ᱟᱫᱚ ᱚᱱᱟ ᱞᱮᱠᱟᱛᱮ ᱦᱟᱸᱜ ᱟᱫᱚ ᱪᱮᱫᱟᱜ ᱠᱚ ᱵᱟᱹᱜᱤᱭᱮᱫᱟ ᱦᱟᱸᱜ ᱚᱱᱟ ᱠᱟᱨᱚᱱ ᱫᱚ ᱦᱟᱸᱜ ᱩᱱᱟᱹᱜᱼᱼ ᱛᱚ ᱫᱚ ᱵᱟᱞᱤᱧ ᱵᱟᱲᱟᱭ ᱠᱟᱜᱼᱟ।
ᱚ ᱟᱪᱷᱟ ᱦᱮᱸ ᱛᱚ ᱦᱮᱸ ᱦᱮᱸ
ᱚ ᱟᱫᱚ ᱟᱹᱵᱤᱱ ᱡᱩᱫᱤ ᱦᱮᱸ ᱠᱟᱹᱴᱤᱡ ᱡᱩᱫᱤ ᱵᱮᱥᱤ ᱧᱚᱜ ᱡᱩᱫᱤ ᱵᱤᱱ ᱵᱟᱲᱟᱭ ᱠᱟᱜ ᱠᱷᱟᱡ ᱫᱚ ᱦᱟᱸᱜ ᱟᱹᱵᱤᱱ ᱜᱮ ᱠᱟᱹᱴᱤᱡ ᱞᱟᱹᱭ ᱥᱚᱫᱚᱨ ᱟᱹᱞᱤᱧ ᱵᱤᱱ।
ᱦᱳᱭ ᱦᱳᱭ ᱚᱱᱟᱜᱮ ᱮᱸ ᱟᱹᱞᱤᱧ ᱦᱚᱸ ᱱᱟᱜᱠᱷᱟᱱᱼᱼ ᱯᱩᱨᱟᱹ ᱰᱤᱴᱮᱞᱥ ᱥᱟᱹᱦᱤᱡ ᱫᱚ ᱴᱷᱤᱠ ᱵᱟᱹᱞᱤᱧ ᱵᱟᱲᱟᱭᱟ ᱡᱚᱛ ᱴᱩᱠᱩᱞᱤᱧ ᱵᱟᱲᱟᱭᱟ ᱩᱱᱟᱹᱜᱼᱼ ᱜᱮᱞᱤᱧ ᱞᱟᱭ ᱨᱮᱱᱟᱜ ᱞᱤᱧ ᱪᱮᱥᱴᱟᱭᱟ।
ᱦᱳᱭ ᱦᱸ।
ᱩᱸ ᱟᱹᱞᱤᱧ ᱫᱚ ᱱᱟᱜᱠᱷᱟᱱ, ᱡᱮ ᱱᱚᱜᱼᱚᱭ ᱤᱭᱟᱹ ᱤᱥᱠᱩᱞ ᱠᱚ ᱦᱮᱡ ᱫᱚ ᱱᱟᱜ ᱠᱷᱟᱱ ᱪᱚᱞᱤᱥ ᱪᱚᱞᱤᱛᱼᱼ ᱛᱤᱨᱤᱥᱪᱟᱱ ᱜᱮ ᱢᱟᱹᱭ ᱜᱤᱫᱽᱨᱟᱹ ᱛᱟᱠᱚ ᱫᱚᱥ ᱡᱚᱥ ᱪᱟᱸᱫᱚ ᱤᱭᱟᱹ ᱵᱟᱹᱵᱩ ᱜᱤᱫᱽᱨᱟᱹ ᱛᱟᱠᱚ ᱥᱮ। ᱢᱟᱱᱮ ᱱᱩᱠᱩ ᱫᱚ ᱪᱮᱫ ᱠᱷᱟᱹᱛᱤᱨ ᱠᱚ ᱚᱱᱠᱟ ᱢᱟᱱᱮ ᱠᱚᱢᱚᱜ ᱠᱟᱱᱟ ᱟᱨ ᱛᱤᱨᱤᱥ ᱡᱚᱱ ᱫᱚ ᱚᱠᱟᱭ ᱱᱟᱠᱚ ᱚᱱᱠᱟ ᱢᱟᱱᱮ, ᱩᱱᱠᱩ ᱫᱚ ᱪᱮᱫ ᱠᱷᱟᱹᱛᱤᱨ ᱛᱮᱠᱚ ᱵᱟᱜᱤᱭᱫᱟ ᱢᱟᱱᱮ ᱟᱹᱰᱤ ᱦᱚᱲᱟᱜ ᱟᱹᱰᱤ ᱨᱚᱠᱚᱢ ᱢᱟᱱᱮᱼᱼ ᱵᱟᱹᱲᱤᱡ ᱫᱤᱠ ᱫᱤᱜᱮ ᱦᱚᱸ ᱞᱟᱹᱭ ᱞᱮᱠᱷᱟᱱ ᱜᱟᱱᱚᱜᱼᱟ ᱟᱨᱼᱼ ᱵᱷᱟᱜᱮ ᱫᱤᱠ ᱫᱤᱭᱮ ᱦᱚᱸ ᱦᱮᱸ ᱤᱭᱟᱹ ᱞᱟᱹᱭ ᱞᱮᱠᱷᱟᱱ ᱟᱹᱰᱤ ᱠᱤᱪᱷᱩ ᱚᱱᱠᱟᱼᱼ ᱠᱟᱨᱚᱱ ᱢᱮᱱᱟᱜᱼᱟ ᱡᱮᱢᱚᱱ ᱞᱟᱹᱭ ᱜᱟᱱᱚᱜᱼᱟ ᱠᱩᱲᱤ ᱜᱤᱫᱽᱨᱟᱹ ᱫᱚ ᱱᱟᱜ ᱠᱷᱟᱱᱼᱼ ᱮᱸᱜ ᱟᱭᱩ ᱵᱟᱵᱟ ᱟᱢᱚᱞ ᱨᱮ ᱦᱟᱨᱟᱭ ᱱᱟᱭ ᱫᱤᱭᱮ ᱜᱷᱟᱨᱚᱸᱡ ᱫᱚᱼᱼ ᱠᱚ ᱡᱟᱣᱟᱭ ᱮᱭᱟ। ᱥᱮ ᱠᱷᱮᱛᱨᱮ ᱨᱮ ᱩᱱᱤ ᱫᱚ ᱱᱟᱜᱠᱷᱟᱱ ᱟᱡ ᱡᱟᱶᱟᱭ ᱴᱷᱮᱡ ᱜᱮ ᱟᱵᱟᱨ ᱩᱱᱤ ᱫᱚ ᱛᱟᱦᱮᱱᱟᱭ ᱩᱱᱤ ᱩᱱᱤᱭᱟᱜ ᱫᱚ ᱠᱳᱱᱳ ᱪᱤᱱᱛᱟᱹ ᱵᱟᱹᱱᱩᱜ ᱛᱟᱭᱟ ᱡᱮ ᱮᱸ ᱯᱟᱥ ᱴᱮᱱᱥ ᱨᱮᱦᱚᱸ ᱵᱟᱹᱱᱩᱜ ᱛᱟᱭᱟ ᱯᱨᱮᱡᱮᱱ ᱯᱨᱮᱡᱮᱱᱴᱮᱱᱥ ᱨᱮᱦᱚᱸ ᱩᱱᱤᱭᱟᱜ ᱫᱚ ᱪᱤᱱᱛᱟᱹ ᱵᱟᱹᱱᱩᱜ ᱛᱟᱭᱟ ᱩᱱᱤᱫᱚ ᱯᱷᱤᱭᱩᱪᱟᱨ ᱨᱮᱦᱚᱸ ᱵᱟᱭ ᱪᱤᱱᱛᱟᱹᱭᱟ ᱡᱮ ᱤᱧ ᱪᱮᱫ ᱤᱧ ᱪᱤᱠᱟᱹᱭᱟ ᱵᱟᱹᱧ ᱪᱤᱠᱟᱹᱭᱟ। ᱠᱤᱱᱛᱩ ᱠᱚᱲᱟ ᱜᱤᱫᱽᱨᱟᱹ ᱫᱚ ᱢᱤᱫᱴᱟᱝ ᱪᱤᱱᱛᱟᱹ ᱛᱟᱦᱮᱱ ᱛᱟᱠᱚᱣᱟ ᱥᱮ ᱡᱮ ᱱᱤᱛᱚᱜ ᱫᱚ ᱱᱟᱜᱽ ᱠᱷᱟᱱ ᱡᱟᱦᱟᱸ ᱪᱤᱠᱟᱹᱠᱮᱜ ᱜᱤᱧ। ᱠᱷᱟᱱ ᱯᱷᱤᱭᱩᱪᱟᱨ ᱞᱟᱹᱜᱤᱫ ᱫᱚ ᱪᱤᱱᱛᱟᱹ ᱦᱩᱭᱩᱜ ᱛᱟᱭᱟ ᱡᱩᱫᱤ ᱚᱲᱟᱜ ᱠᱚᱨᱮᱱᱟᱜ ᱠᱷᱟᱱ ᱚᱲᱟᱜ ᱫᱩᱣᱟᱹᱨ ᱠᱚ ᱵᱟᱹᱱᱩᱜᱼᱟ ᱥᱮ ᱥᱮᱨᱚᱠᱚᱢ। ᱢᱟᱜᱳ ᱛᱟᱠᱚ ᱢᱟᱱᱮ ᱚᱲᱟᱜ ᱨᱮᱠᱚ ᱨᱮᱸᱜᱮᱡ ᱜᱮᱭᱟ᱾ ᱟᱨ ᱟᱭᱟᱜ ᱚᱱᱟ ᱠᱷᱟᱹᱛᱤᱨ ᱛᱮᱦᱚᱸ ᱢᱟᱱᱮ ᱟᱹᱰᱤ ᱦᱚᱲ ᱢᱟᱱᱮ ᱟᱠᱚᱣᱟᱜ ᱯᱟᱲᱦᱟᱜ ᱞᱮᱠᱟᱱᱟ ᱠᱚ ᱤᱭᱟᱹ ᱞᱟᱹᱜᱤᱫ ᱢᱟᱱᱮ ᱟᱠᱚ ᱡᱮᱢᱚᱱ ᱚᱠᱚᱭ ᱴᱷᱮᱡ ᱦᱚᱸ ᱵᱟᱝ। ᱤᱭᱟᱹ ᱵᱚᱦᱚᱜ ᱛᱤᱨᱩᱵ ᱵᱟᱝ ᱦᱩᱭᱩᱜ ᱛᱟᱠᱚ ᱢᱟ ᱚᱠᱚᱭ ᱦᱚᱸ ᱵᱟᱠᱚ ᱮᱲᱮ ᱫᱟᱲᱮ ᱭᱟᱠᱚᱣᱟ। ᱱᱚᱝᱠᱟ ᱞᱮᱠᱟ ᱯᱟᱲᱦᱟᱣ ᱠᱷᱟᱛᱤᱨ ᱡᱷᱚᱛᱚ ᱵᱟᱭᱨᱮ ᱠᱟᱹᱢᱤ ᱠᱚ ᱪᱟᱞᱟᱜ ᱠᱟᱱᱟ। ᱪᱮᱫᱟᱜ ᱥᱮ ᱩᱱᱤ ᱵᱟᱭ ᱪᱟᱞᱟᱣ ᱞᱮᱱᱠᱷᱟᱱ ᱫᱚ ᱪᱤᱠᱟᱹ ᱫᱟᱲᱮᱭᱟᱜᱼᱟ ᱦᱮᱸ ᱟᱨ ᱱᱟᱦᱟᱜ ᱵᱟᱯᱞᱟ ᱫᱚ ᱦᱩᱭᱩᱜ ᱛᱟᱭ ᱜᱮᱭᱟ ᱛᱚ ᱥᱮ ᱠᱷᱮᱛᱨᱮ ᱨᱮ ᱵᱟᱯᱞᱟ ᱞᱟᱹᱜᱤᱫ ᱫᱚ ᱱᱟᱜᱠᱷᱟᱱ ᱵᱷᱟᱜᱮ ᱧᱚᱜᱤᱡ ᱠᱩᱲᱤ ᱜᱤᱫᱽᱨᱟᱹ ᱟᱜᱩ ᱞᱟᱹᱜᱤᱫ ᱫᱚ ᱱᱟᱜᱠᱷᱟᱱ ᱵᱷᱟᱜᱮ ᱧᱚᱜ ᱚᱲᱟᱜ ᱫᱩᱣᱟᱹᱨ ᱦᱟᱥᱟ ᱡᱟᱭᱜᱟ ᱛᱟᱦᱮᱱ ᱞᱟ. ᱭᱟ ᱠᱤᱱᱛᱩ ᱚᱱᱟ ᱠᱚᱫᱚ ᱡᱟᱦᱟᱸᱭ ᱡᱩᱫᱤ ᱨᱮᱸᱜᱮᱡ ᱧᱚᱜ ᱜᱮ ᱠᱷᱟᱱ ᱫᱚ ᱩᱱᱤ ᱡᱩᱫᱤ ᱩᱭᱦᱟᱹᱨ ᱠᱟᱫᱟᱭ ᱩᱱᱤ ᱠᱩᱲᱤ ᱜᱤ ᱠᱚᱲᱟ ᱜᱤᱫᱽᱨᱟᱹ ᱛᱟᱦᱮᱸᱞᱮᱱ ᱫᱚ ᱵᱟᱭᱨᱮ ᱠᱟᱹᱢᱤ ᱠᱟᱛᱮᱫ ᱨᱮᱦᱚᱸ ᱵᱷᱟᱜᱮ ᱧᱚᱜᱟᱜ ᱚᱲᱟᱜ ᱫᱩᱣᱟᱹᱨᱟᱭ ᱦᱟᱥᱟ ᱡᱟᱭᱜᱟᱭ ᱠᱚᱨᱟᱣᱟᱭ ᱛᱚᱵᱮ ᱥᱮ ᱵᱷᱟᱜᱤ ᱧᱚᱜᱤᱡ ᱵᱟᱦᱩ ᱠᱚ ᱮᱢᱟᱭᱟ। ᱚᱱᱟ ᱠᱚ ᱱᱤᱭᱮ ᱦᱚᱸ ᱟᱹᱰᱤ ᱦᱚᱲ ᱯᱟᱲᱦᱟᱜ ᱵᱟᱹᱜᱤ ᱠᱟᱛᱮ ᱵᱟᱭᱨᱮ ᱠᱟᱹᱢᱤ ᱠᱚ ᱪᱟᱞᱟᱜ ᱠᱟᱱᱟ ᱟᱨ ᱚᱠᱚᱭ ᱠᱚᱫᱚ ᱱᱚᱝᱠᱟ ᱦᱚᱸᱠᱚ ᱠᱚᱨᱟᱣ ᱫᱟ ᱡᱮ ᱮᱸᱜ ᱟᱭᱟᱜ ᱰᱨᱤᱢ ᱦᱮᱱᱟᱜ ᱛᱟᱭᱟ ᱟᱹᱰᱤ ᱠᱤᱪᱷᱩ ᱚᱠᱚᱭ ᱫᱚ ᱟᱨᱣᱟᱱ ᱯᱷᱤᱯᱴᱤ ᱵᱟᱭᱤᱠ। ᱤᱥᱠᱩᱴᱤ ᱟᱹᱰᱤ ᱨᱚᱠᱚᱢ ᱚᱱᱠᱟ ᱦᱮᱱᱟᱜ ᱛᱟᱠᱚᱣᱟ ᱥᱮ ᱥᱚᱯᱱᱚ ᱡᱮ ᱯᱩᱨᱟᱹ ᱟᱞᱮ ᱚᱱᱟ ᱠᱚ ᱠᱷᱟᱹᱛᱤᱨ ᱦᱚᱸ ᱩᱱᱠᱩ ᱫᱚᱠᱚ ᱪᱟᱞᱟᱜ ᱜᱮᱭᱟ, ᱵᱟᱭᱨᱮ ᱠᱟᱹᱢᱤ ᱯᱟᱲᱦᱟ ᱠᱷᱚᱱ ᱵᱟᱹᱜᱤ ᱠᱟᱛᱮ ᱟᱨ ᱟᱨ ᱚᱠᱚᱭ ᱫᱚ ᱥᱩᱫᱷᱩ ᱯᱷᱳᱱᱮ ᱧᱟᱢ ᱠᱮᱫ ᱠᱷᱟᱱ ᱫᱚ, ᱟᱫᱚ ᱯᱟᱲᱦᱟᱜ ᱵᱟᱝ ᱥᱟᱱᱟ ᱞᱮᱭᱟ ᱚᱱᱟ ᱠᱚᱛᱮ ᱦᱚᱸ ᱠᱚ ᱵᱟᱹᱜᱤᱭᱮᱫ ᱜᱮᱭᱟ ᱾
ᱟᱫᱚ ᱦᱟᱸᱜ ᱱᱟᱦᱟᱜ ᱡᱩᱜᱽ ᱨᱮᱫᱚ ᱦᱟᱸᱜ ᱟᱹᱞᱤᱧ ᱦᱟᱸᱜ ᱡᱟᱦᱟᱸ ᱴᱩᱠᱩ ᱞᱤᱧ ᱵᱟᱲᱟᱭᱟ ᱦᱳᱭ ᱥᱮ᱾ ᱟᱹᱞᱤᱧ ᱦᱚᱵᱤᱱ ᱫᱤᱥᱟᱹᱫ ᱞᱤᱧᱟᱹ ᱟᱹᱞᱤᱧ ᱦᱚᱞᱤᱧ ᱢᱮᱱ ᱥᱚᱫᱚᱨ ᱟᱵᱤᱱ ᱠᱟᱱᱟ? ᱟᱫᱚ ᱱᱚᱜᱼᱚ ᱱᱚᱝᱠᱟ ᱟᱵᱚ ᱦᱟᱸᱜ ᱜᱷᱟᱨᱚᱸᱧᱡᱽ ᱨᱮᱫᱚ, ᱛᱚ ᱦᱟᱸᱜ ᱱᱚᱜᱼᱚ ᱱᱚᱝᱠᱟ ᱠᱟᱹᱣᱰᱤ ᱠᱚᱦᱚᱸ ᱡᱟᱹᱥᱛᱤ ᱧᱚᱜ ᱟᱫᱚ ᱯᱟᱲᱦᱟᱣ ᱫᱤᱠ ᱫᱤᱭᱮᱚ ᱦᱟᱸᱜ ᱠᱟᱹᱣᱰᱤ ᱠᱚᱦᱚᱸ ᱡᱟᱹᱥᱛᱤ ᱛᱤ ᱧᱚᱜ ᱞᱟᱜᱟᱣ ᱵᱚᱱᱟ ᱛᱚ᱾
ᱦᱮᱸ ᱦᱮᱸ ᱠᱟᱹᱣᱰᱤ
ᱠᱚ ᱵᱟᱝ ᱛᱟᱦᱮᱸ ᱠᱷᱟᱹᱛᱤᱨ ᱦᱟᱸᱜ ᱚᱱᱟ ᱛᱮᱦᱚᱸ ᱟᱵᱚ ᱫᱚᱵᱚᱱ
ᱯᱟᱲᱦᱟᱜ ᱵᱚᱱ ᱵᱟᱹᱜᱤᱭᱮᱫ ᱜᱮᱭᱟ ᱦᱚᱭ ᱦᱚᱭ ᱴᱷᱤᱠ ᱠᱟᱛᱷᱟ ᱜᱮᱵᱮᱱ ᱞᱟᱹᱭ ᱟᱠᱟᱫᱟ᱾
ᱟᱫᱚ ᱦᱟᱸᱜ ᱜᱷᱟᱨᱚᱸᱡᱽ ᱨᱮ ᱥᱚᱝᱥᱟᱨ ᱦᱚᱸ ᱪᱟᱞᱟᱜ ᱞᱟᱹᱜᱤᱫ ᱦᱟᱸᱜ ᱱᱚᱜᱼᱚ ᱱᱚᱝᱠᱟ ᱟᱭᱼᱵᱟᱵᱟ ᱛᱟᱠᱚ ᱠᱚᱦᱚᱸ, ᱢᱟᱱᱮ ᱵᱚᱭᱮᱥ ᱤᱫᱤᱜ ᱟᱠᱚ ᱛᱚ ᱟᱫᱚ ᱩᱱᱠᱩ ᱦᱟᱸᱜ ᱧᱮᱞ ᱞᱟᱹᱜᱤᱫ ᱦᱚᱸ, ᱟᱫᱚ ᱦᱟᱸᱜ, ᱠᱟᱹᱢᱤ ᱠᱚ ᱵᱟᱝ ᱠᱚ ᱫᱟᱲᱮᱭᱟᱜᱼᱟ ᱛᱚ ᱦᱟᱸᱜ ᱵᱚᱭᱮᱥ ᱤᱫᱤ ᱞᱮᱠᱷᱟᱡ ᱠᱚ, ᱟᱫᱚ ᱚᱱᱟ ᱫᱤᱠ ᱫᱤᱭᱮ ᱦᱚᱸ ᱢᱤᱫᱴᱟᱱ ᱠᱟᱨᱚᱱ ᱦᱩᱭ ᱫᱟᱲᱮᱭᱟᱜᱼᱟ ᱡᱮᱵᱚᱱ ᱵᱟᱹᱜᱤᱭᱟ, ᱦᱳᱭ ᱟᱫᱚ ᱦᱟᱸᱜ ᱱᱟᱦᱟᱜ ᱡᱩᱜᱽ ᱨᱮᱫᱚ ᱦᱟᱸᱜ ᱧᱮᱞᱚᱜᱚᱜ ᱠᱟᱱᱟ ᱡᱮ ᱱᱚᱜᱼᱚᱭ ᱱᱚᱝᱠᱟ ᱡᱟᱦᱟᱸ ᱟᱵᱚᱣᱟᱜ ᱢᱮᱱᱟᱜ ᱠᱟᱜ ᱛᱟᱵᱚᱱᱟ ᱦᱳᱭ ᱟᱹᱨᱤᱪᱟᱞᱞᱤ ᱨᱮ ᱡᱟᱦᱟᱸ ᱯᱨᱳᱜᱨᱟᱢ ᱦᱩᱭᱩᱜ ᱠᱟᱱ ᱛᱟᱵᱚᱱᱟ ᱦᱳᱭᱥᱮ᱾ ᱟᱫᱚ ᱦᱟᱜ ᱚᱱᱟ ᱦᱚᱸ ᱡᱟᱹᱥᱛᱤ ᱟᱥᱛᱮ ᱦᱩᱭᱩᱜ ᱠᱷᱟᱹᱛᱤᱨ ᱦᱟᱸᱜ ᱚᱱᱟ ᱫᱤᱠ ᱫᱤᱭᱮ ᱦᱚᱸ ᱵᱚᱱ ᱵᱟᱹᱜᱤᱭᱮᱫᱟ᱾ ᱚᱱᱟ ᱠᱟᱨᱚᱱ ᱫᱚ ᱦᱩᱭᱩᱜ ᱦᱩᱭᱩᱜ ᱠᱟᱱᱟ ᱡᱮ ᱪᱮᱫ ᱞᱮᱠᱟᱞᱤᱧ ᱢᱮᱱᱟ, ᱡᱮ ᱱᱚᱜᱼᱚᱭ ᱟᱵᱚᱣᱟᱜ ᱚᱨᱠᱮᱥᱴᱟᱨ ᱠᱚ ᱦᱩᱭᱩᱜ ᱠᱟᱱᱟ ᱾ ᱥᱮ ᱚᱱᱟ ᱩᱯᱚᱨ ᱨᱮᱫᱚ ᱟᱵᱤᱱᱟᱜ ᱪᱮᱫ ᱢᱚᱛᱟᱢᱚᱛ ᱢᱮᱱᱟᱜ ᱠᱫ ᱛᱟᱵᱤᱱᱟ ᱡᱮ ᱦᱩᱭ ᱞᱮᱠᱟ? ᱵᱷᱟᱞᱤ ᱦᱩᱭᱩᱜᱼᱟ ᱥᱮ ᱠᱷᱟᱨᱟᱯ ᱦᱩᱭᱩᱜ ᱛᱟᱵᱱᱟ?
ᱦᱮᱸ ᱦᱮᱸ ᱴᱷᱤᱠ ᱠᱟᱛᱷᱟ ᱠᱚᱥᱪᱮᱱ ᱜᱮᱵᱤᱱ ᱠᱩᱞᱤ ᱟᱠᱟᱫᱟ᱾ ᱤᱧ ᱦᱚᱸ ᱱᱚᱣᱟ ᱨᱮ ᱢᱤᱫ ᱵᱟᱨ ᱠᱟᱛᱷᱟ ᱞᱟᱹᱭ ᱨᱮᱱᱟᱜ ᱥᱟᱱᱟ ᱢᱟᱱᱮ ᱦᱮᱡ ᱜᱚᱫ ᱟᱹᱫᱤᱧᱟ ᱡᱮ ᱱᱚᱜ ᱚᱭ ᱯᱨᱳᱜᱽᱨᱟᱢ ᱦᱩᱭᱩᱜ ᱠᱟᱱᱟ ᱥᱮ, ᱯᱟᱛᱟ ᱪᱷᱟᱛᱟ ᱪᱷᱟᱛᱟ ᱠᱚ ᱦᱩᱭᱩᱜ ᱠᱟᱱᱟ, ᱪᱷᱮ ᱠᱷᱮᱛᱨᱮ ᱨᱮ ᱱᱚᱣᱟ ᱫᱚ ᱢᱟᱱᱮ ᱵᱮᱯᱟᱨ ᱫᱚ ᱵᱷᱟᱜᱤ ᱜᱮᱭᱟ, ᱯᱟᱛᱟ ᱠᱚᱫᱚ ᱪᱮᱫᱟᱜ ᱥᱮ ᱟᱵᱚᱣᱟᱜ ᱞᱟᱠᱪᱟᱨ ᱨᱮᱱᱟᱜ ᱮᱱᱮᱡ ᱥᱮᱨᱮᱧ ᱠᱚ ᱚᱱᱟ ᱨᱮ ᱥᱟᱵ ᱫᱚᱦᱚ ᱠᱟᱛᱮ, ᱢᱤᱫᱵᱟᱨ ᱮᱱᱮᱡ ᱥᱮᱨᱮᱧ ᱫᱚ ᱵᱟᱝ ᱟᱫᱚᱜᱼᱟ, ᱠᱤᱱᱛᱩ ᱟᱵᱚ ᱫᱚ ᱚᱠᱟ ᱫᱚ ᱟᱵᱚᱨᱮᱱ ᱢᱟᱹᱭ ᱢᱟᱱᱮ ᱡᱟᱦᱟᱸᱭ ᱩᱱᱠᱩ ᱢᱟᱹᱭ ᱵᱟᱹᱵᱩ ᱛᱟᱠᱚ ᱞᱟᱹᱭ ᱠᱟᱱᱟ ᱩᱱᱠᱩ ᱫᱚ ᱚᱱᱠᱟ ᱫᱚ ᱵᱟᱝ ᱛᱚ ᱩᱱᱠᱩ ᱫᱚ ᱱᱟᱱᱟᱜᱠᱷᱟᱱ ᱪᱟᱞᱟᱣ ᱠᱟᱛᱮ ᱧᱩᱩ ᱵᱩᱞ ᱠᱟᱛᱮ ᱚᱠᱚᱭ ᱛᱚ ᱫᱚᱢᱮ ᱮᱱᱦᱮᱡ ᱫᱟ ᱱᱟ ᱠᱷᱟᱱ, ᱢᱟᱱᱮ ᱥᱳᱥᱟᱞ ᱢᱤᱰᱤᱭᱟ ᱠᱚᱨᱮ ᱟᱹᱰᱤ ᱱᱮᱜᱮᱴᱤᱵᱽ ᱱᱮᱜᱮᱴᱤᱵᱷ ᱵᱷᱤᱰᱭᱳ ᱠᱚ ᱟᱲᱟᱜᱚᱜ ᱚᱱᱟ ᱫᱚ ᱧᱮᱞ ᱦᱩᱭᱩᱜ ᱠᱟᱱᱟ ᱱᱤᱡᱮᱨᱟᱜ ᱢᱮᱫ ᱛᱮᱫᱚ ᱵᱟᱝ ᱧᱮᱞ ᱦᱩᱭ ᱟᱠᱟᱱᱟ ᱨᱮᱦᱚᱸ, ᱠᱷᱟᱱ ᱥᱳᱥᱟᱞ ᱢᱤᱰᱤᱭᱟ ᱠᱚᱨᱮ ᱧᱮᱞᱚᱜ ᱠᱟᱱ ᱜᱮᱭᱟ ᱚᱱᱟ ᱯᱟᱛᱟ ᱪᱷᱟᱛᱟ ᱛᱟᱠᱚ ᱫᱚ ᱵᱷᱟᱜᱤ ᱴᱷᱤᱠᱮᱢ ᱵᱮᱵᱚᱦᱟᱨ ᱞᱮᱠᱷᱟᱱ ᱵᱷᱟᱜᱤ ᱜᱮ ᱵᱟᱝ ᱠᱷᱟᱱ ᱫᱚ ᱵᱟᱹᱲᱤᱡ ᱜᱮ ᱠᱷᱟᱱ ᱡᱮᱢᱚᱱ ᱯᱷᱳᱨ ᱯᱷᱳᱱ ᱫᱚ ᱟᱢ ᱵᱷᱟᱜᱤ ᱰᱤᱜᱽ ᱰᱤᱜᱽ ᱦᱚᱭ ᱰᱤᱜᱽ ᱰᱤᱜᱽ ᱰᱤᱜᱮ ᱦᱚᱢ ᱭᱩᱡᱽ ᱫᱟᱲᱮᱭᱟᱜᱼᱟ, ᱵᱟᱹᱲᱤᱡ ᱰᱤᱜᱽ ᱰᱤᱭᱮ ᱦᱚᱢ ᱭᱩᱡᱽ ᱫᱟᱲᱮᱭᱟᱜᱼᱟ ᱾
ᱦᱳᱭ ᱟᱫᱚ ᱟᱹᱞᱤᱧᱟᱜ ᱢᱮᱱᱛᱮ ᱫᱚ ᱦᱩᱭᱩᱜ ᱠᱟᱱᱟ ᱡᱮ ᱱᱚᱜᱼᱚ ᱱᱚᱝᱠᱟ ᱯᱨᱳᱜᱨᱟᱢ ᱠᱚ ᱦᱩᱭᱩᱜ ᱠᱟᱱᱟ, ᱡᱮ ᱯᱨᱳᱜᱨᱟᱢ ᱢᱮᱱ ᱞᱮᱠᱷᱟᱡ ᱫᱚ ᱟᱫᱚ ᱦᱟᱸᱜ ᱱᱚᱜᱼᱚ ᱱᱚᱝᱠᱟ ᱚᱨᱠᱮᱥᱴᱟᱨ ᱵᱟᱫᱽ ᱠᱟᱛᱮᱫ ᱦᱟᱸᱜ ᱡᱩᱫᱤ ᱜᱟᱭᱟᱱ ᱠᱚ ᱦᱩᱭᱩᱜ ᱛᱟᱵᱚᱱᱟ ᱥᱮ ᱚᱱᱟ ᱨᱮᱫᱚ ᱟᱵᱚᱣᱟᱜ ᱥᱮᱨᱣᱟ ᱨᱮᱱᱟᱜ ᱥᱟᱶᱛᱟ ᱨᱮᱱᱟᱜ ᱟᱹᱨᱤᱪᱟᱹᱞᱤ ᱠᱚᱵᱚᱱ ᱵᱩᱡᱽ ᱫᱟᱲᱮᱭᱟᱜ ᱦᱳᱭ ᱥᱮ
ᱦᱳᱭ ᱦᱳᱭ, ᱦᱳᱭ ᱦᱳᱭ ᱟᱨ ᱚᱨᱠᱮᱥᱴᱟᱨ ᱠᱚᱫᱚ ᱱᱟᱜᱟᱱ ᱚᱱᱟ ᱠᱚᱫᱚ ᱩᱱᱟᱹᱜ ᱢᱟᱱᱮ ᱥᱤᱠᱷᱱᱟᱹᱛ ᱨᱮᱱᱟᱜ ᱫᱚ ᱵᱟᱝ ᱠᱟᱱᱟ ᱚᱱᱟ ᱠᱚ᱾ ᱠᱚᱫᱚ ᱨᱟᱹᱥᱠᱟᱹ ᱢᱚᱡᱽ ᱠᱟᱛᱮ ᱜᱮ ᱯᱟᱨᱚᱢ ᱪᱟᱞᱟᱜᱼᱟ, ᱠᱤᱱᱛᱩ ᱜᱟᱭᱟᱱ ᱠᱚᱫᱚ ᱱᱟᱠᱷᱟᱱ ᱚᱱᱟ ᱠᱚᱫᱚ ᱢᱤᱫ ᱴᱟᱝ ᱥᱤᱠᱷᱱᱟᱹᱛ ᱦᱩᱭᱩᱜᱼᱟ ᱥᱮ ᱾
ᱦᱚᱭ ᱟᱫᱚ ᱚ ᱚᱱᱟ ᱦᱚᱸᱞᱤᱧ ᱢᱮᱱᱟᱜᱼᱟ ᱡᱮ ᱵᱟᱝ ᱠᱚᱨᱟᱣ ᱦᱚᱸ ᱩᱪᱤᱛ ᱠᱟᱱᱟ ᱡᱮ ᱦᱮᱸ ᱢᱟ ᱨᱟᱹᱥᱠᱟᱹ ᱦᱚᱸ ᱨᱟᱹᱥᱠᱟᱹ ᱠᱮ ᱜᱮᱭᱮ ᱦᱚᱸ ᱠᱟᱱ ᱛᱟᱵᱚᱱᱟ᱾
ᱪᱮᱫᱟᱜ ᱥᱮ ᱡᱚᱛᱚ ᱞᱮᱠᱟᱱᱟᱜ ᱜᱮᱛᱚ ᱛᱟᱦᱮᱸ ᱫᱚ ᱞᱟᱹᱠᱛᱤᱭᱟᱱ ᱠᱟᱱ ᱜᱮᱭᱟ᱾
ᱦᱚᱭ ᱦᱚᱭ ᱦᱩᱸ
ᱟᱫᱚ ᱚᱱᱠᱟ ᱞᱮᱠᱟ ᱛᱮᱫᱚ ᱟᱹᱞᱤᱧ ᱞᱤᱧ ᱢᱮᱱᱟ ᱟᱫᱚ ᱟᱭᱢᱟ ᱜᱟᱱ ᱞᱮᱠᱟᱛᱮ ᱱᱮᱛᱟᱨ ᱢᱟ ᱧᱮᱞᱚᱜᱚᱜ ᱠᱟᱱᱟ ᱢᱟ ᱡᱟᱹᱥ ᱪᱤ ᱞᱮᱠᱟ ᱛᱮᱜᱤ ᱦᱩᱭᱩᱜ ᱠᱟᱱᱟ ᱦᱚᱭ ᱥᱮ ᱟᱫᱚ ᱟᱫᱚ ᱦᱟᱸᱜ ᱱᱚᱶᱟ ᱦᱚᱭ ᱦᱚᱭ ᱟᱫᱚ ᱱᱚᱣᱟ ᱟᱵᱚᱣᱟᱜ ᱡᱟᱦᱟᱸ ᱥᱟᱶᱛᱟ ᱟᱹᱨᱤᱪᱟᱹᱞᱤ ᱨᱮ ᱚᱱᱟ ᱨᱮᱫᱚ ᱠᱷᱟᱨᱟᱯ ᱤᱯᱷᱮᱠᱴ ᱫᱚ ᱦᱤᱡᱩᱜ ᱠᱟᱱ ᱜᱤᱭᱟᱹ ᱥᱮ ᱾
ᱦᱮᱸ ᱦᱤᱡᱩᱜ ᱠᱟᱱ ᱜᱮᱭᱟᱢ
ᱦᱚᱭ ᱟᱫᱚ ᱦᱟᱸᱜ ᱚᱱᱟ ᱢᱮᱱᱛᱮᱫᱚ ᱦᱟᱸᱜ ᱟᱹᱞᱤᱧ ᱫᱚ ᱱᱚᱶᱟ ᱜᱮᱞᱤᱧ ᱱᱮᱦᱚᱨᱚᱜᱼᱟ ᱡᱮ ᱪᱮᱫᱟᱜ ᱥᱮ ᱟᱵᱚᱣᱟᱜ ᱤᱭᱟᱹ ᱨᱮᱫᱚ ᱦᱟᱸᱜ ᱚᱱᱟ ᱚᱨᱜᱮᱥᱴᱟᱨ ᱠᱚᱫᱚ ᱵᱟᱫ ᱠᱟᱛᱮᱫ ᱜᱮ ᱜᱟᱭᱟᱱ ᱡᱩᱫᱤ ᱵᱚᱱ ᱠᱚᱨᱟᱣᱟ ᱟᱹᱰᱤ ᱵᱷᱟᱞᱮ ᱜᱮ ᱦᱩᱭᱩᱜ-ᱟ
ᱤᱧ ᱦᱚᱸ ᱱᱚᱶᱟ ᱥᱮᱫ ᱜᱮ ᱥᱟᱭ ᱛᱤᱧ ᱱᱚᱶᱟ ᱠᱟᱛᱷᱟ ᱥᱮᱫ ᱜᱮ ᱥᱟᱭ ᱛᱤᱧ᱾
ᱦᱚᱭ
ᱡᱮ ᱚᱨᱜᱮᱥᱴᱟᱨ ᱵᱟ. ᱛᱤ ᱜᱟᱭᱟᱱ ᱦᱩᱭᱞᱮᱱ
ᱦᱳᱭ ᱪᱮᱫᱟᱜ ᱥᱮ ᱜᱟᱭᱟᱱ ᱦᱩᱭ ᱞᱮᱠᱷᱟᱡ ᱟᱵᱚ ᱦᱟᱸᱜ ᱥᱟᱶᱛᱟ ᱨᱮᱱᱟᱜ ᱟᱹᱨᱤᱪᱟᱹᱞᱤ ᱦᱚᱸ ᱟᱫᱚ ᱯᱟᱹᱦᱤᱞ ᱨᱮᱱᱟᱜ ᱡᱟᱦᱟᱸ ᱠᱚ ᱤᱭᱟᱹ ᱟᱹᱨᱤᱪᱟᱹᱤ ᱨᱮ ᱢᱮᱱᱟᱜ ᱠᱟᱫ ᱛᱟᱵᱚᱱ ᱦᱚᱭ ᱥᱮ ᱡᱟᱦᱟᱸ ᱠᱚ ᱛᱟᱦᱮᱸᱞᱮᱱ ᱛᱟᱵᱚᱱᱟ ᱚᱱᱟ ᱠᱚᱦᱚᱸ ᱠᱚ ᱜᱟᱭᱟᱱ ᱛᱟᱞᱟᱛᱮ ᱦᱟᱸᱜ ᱟᱵᱚ ᱵᱚᱱ ᱵᱟᱲᱟᱭ ᱧᱟᱢ ᱫᱟᱲᱮᱭᱟᱜᱼᱟ᱾
ᱦᱮᱸ ᱦᱮᱸ
ᱦᱩᱸ ᱜᱟᱭᱟᱱ ᱦᱚᱸ ᱱᱟᱯᱟᱭ ᱜᱮᱭᱟ ᱮᱱᱟᱠᱷᱟᱱ ᱟᱨ ᱱᱮᱛᱟᱨ ᱢᱟ ᱜᱟᱭᱟᱱ ᱠᱚᱫᱚ ᱩᱱᱟᱹᱜ ᱧᱮᱞ ᱫᱚ ᱧᱮᱞ ᱧᱟᱢᱚᱜ ᱠᱟᱱ ᱨᱮᱦᱚᱸ ᱩᱱᱟᱹᱜ ᱵᱟᱹᱲᱛᱤ ᱫᱚ ᱵᱟᱝ
ᱦᱳᱭ ᱟᱫᱚ ᱡᱟᱦᱟᱸᱭ ᱦᱟᱸᱜ ᱱᱚᱜᱼᱚ ᱱᱚᱝᱠᱟ ᱟᱹᱞᱤᱧ ᱫᱚᱞᱤᱧ ᱵᱟᱲᱟᱭ ᱛᱟᱦᱮᱱᱟ ᱡᱮ ᱮᱸ ᱟᱞᱤᱧ ᱦᱚᱸᱛᱚ ᱢᱮᱱᱟᱜ ᱟᱠᱟᱫ ᱞᱤᱧᱟᱹ ᱚᱱᱠᱟ ᱢᱮᱱ ᱞᱮᱠᱷᱟᱡ ᱫᱚ ᱟᱹᱞᱤᱧ ᱦᱚᱸᱛᱚ ᱞᱤᱧ ᱚᱞᱚᱜ ᱠᱟᱱ ᱜᱮᱭᱟ ᱚᱠᱟ ᱵᱟᱦᱟᱨᱮ ᱫᱤᱥᱚᱢ ᱠᱚᱨᱮ
ᱟᱫᱚ ᱦᱟᱸᱜ ᱡᱟᱦᱟᱸ ᱫᱤᱥᱚᱢ ᱨᱮᱞᱤᱧ ᱚᱞᱚᱜ ᱠᱟᱱᱟ ᱚᱸᱰᱮ ᱫᱚ ᱦᱟᱸᱜ ᱴᱟᱺᱰᱤ ᱧᱚᱜ ᱜᱮᱭᱟ ᱦᱳᱭᱥᱮ ᱴᱟᱺᱰᱤ ᱴᱚᱴᱷᱟ ᱜᱮ ᱢᱮᱱᱟᱜ ᱠᱟᱜᱼᱟ ᱟᱫᱚ ᱦᱟᱸᱜ ᱚᱱᱠᱟ ᱞᱮᱠᱟ ᱛᱮᱫᱚ ᱦᱟᱸᱜ ᱱᱚᱣᱟ ᱠᱚᱨᱮ ᱦᱚᱸ ᱟᱛ ᱛᱩ ᱠᱚ ᱢᱮᱱᱟᱜ ᱟᱠᱟᱫ ᱛᱚ ᱟᱫᱚ ᱦᱟᱸᱜ ᱚᱱᱠᱟ ᱫᱤᱠ ᱛᱮᱫᱚ ᱦᱟᱸᱜ ᱟᱹᱞᱤᱧ ᱦᱚᱞᱤᱧ ᱧᱮᱞ ᱵᱟᱲᱟᱭ ᱫᱟᱭ ᱪᱮᱫᱟᱜ ᱥᱮ ᱱᱚᱛᱮᱱᱟᱜ ᱤᱭᱟᱹ ᱠᱚ ᱟᱹᱨᱤᱪᱟᱹᱞᱤ ᱠᱚ ᱦᱳᱭ ᱥᱮ ᱟᱫᱚ ᱦᱳᱭ ᱥᱮ ᱟᱹᱞᱤᱧᱟᱜ ᱡᱟᱦᱟ ᱡᱟᱱᱟᱢ ᱫᱤᱥᱚᱢ ᱠᱟᱱ ᱛᱟᱹᱞᱤᱧᱟ ᱚᱱᱛᱮᱱᱟᱜ ᱟᱹᱨᱤᱪᱟᱹᱞᱤ ᱟᱨ ᱱᱚᱛᱮᱱᱟᱜ ᱟᱹᱨᱤᱪᱟᱹᱞᱤ ᱢᱮᱱ ᱞᱮᱠᱷᱟᱡ ᱫᱚ ᱦᱟᱸᱜ ᱟᱹᱰᱤ ᱜᱮ
ᱛᱚᱯᱷᱟᱛᱟ᱾ ᱟᱪᱪᱷᱟ ᱟᱪᱪᱷᱟ ᱦᱮᱸ ᱚᱱᱟ ᱠᱚᱫᱚ ᱡᱟᱦᱟᱸᱭ ᱠᱚ ᱚᱞᱚᱜ ᱯᱟᱲᱦᱟᱜ ᱠᱟᱱᱟ ᱠᱚ, ᱵᱟ ᱚᱞᱚᱜ ᱯᱟᱲᱦᱟᱜ ᱠᱟᱱᱟ ᱵᱚᱱ ᱢᱟᱱᱮ ᱵᱟᱭᱨᱮ ᱨᱮ ᱛᱟᱦᱮᱸ ᱠᱟᱛᱮ ᱠᱟᱹᱴᱤᱡ ᱯᱩᱨᱤᱥᱛᱷᱤᱛᱤ ᱫᱚ ᱟᱞᱟᱫᱟ ᱜᱮᱭᱟ ᱯᱩᱨᱤᱥᱛᱷᱤᱛᱤ ᱟᱞᱟᱫᱟ ᱵᱟᱭᱨᱮ ᱨᱮᱱᱟᱜ ᱯᱚᱨᱤᱥᱛᱷᱤᱛᱤ ᱟᱞᱟᱫᱟ ᱚᱱᱟ ᱠᱚᱫᱚ ᱦᱩᱭ ᱜᱮᱭᱟ ᱱᱟᱜᱠᱷᱟᱱ
ᱟᱫᱚ ᱦᱟᱸᱜ ᱵᱤᱥᱮᱥ ᱠᱚᱨᱮ ᱟᱹᱞᱤᱧ ᱫᱩᱞᱤᱧ ᱢᱮᱱᱟᱠᱚᱣᱟ ᱢᱟᱹᱭ ᱛᱟᱠᱚ ᱦᱟᱸᱜ ᱦᱳᱭ ᱥᱮ ᱚᱱᱮ ᱚᱱᱠᱟ ᱡᱟᱦᱟᱸ ᱟᱵᱚᱣᱟᱜ ᱤᱭᱟᱹᱨᱮ ᱢᱮᱱᱟᱜ ᱟᱠᱟᱫ ᱛᱟᱵᱚᱱ ᱥᱟᱹᱲᱤ ᱠᱚ ᱥᱮ ᱡᱟᱦᱟᱸ ᱫᱚ ᱱᱟᱱᱟ ᱦᱩᱱᱟᱹᱨ ᱵᱟᱸᱫᱮ ᱠᱚ ᱢᱮᱱᱟᱜ ᱠᱟᱫ ᱛᱟᱵᱚᱱᱟ ᱥᱮ ᱟᱫᱚ ᱚᱱᱟ ᱠᱚ ᱵᱟᱝ ᱵᱟᱸᱫᱮ ᱠᱟᱛᱮᱫ ᱦᱟᱸᱜ ᱮᱸ ᱟᱹᱞᱤᱧᱟᱜ ᱢᱮᱱ ᱢᱮᱱ ᱛᱮᱫᱚ ᱦᱟᱸᱜ ᱢᱚᱰᱮᱞ ᱡᱟᱢᱟᱱᱟ ᱡᱟᱦᱟᱸ ᱱᱮᱛᱟᱨ ᱨᱮᱱᱟᱜ ᱡᱟᱦᱟᱸ ᱤᱭᱟᱹ ᱠᱚ ᱩᱰᱩᱠ ᱠᱟᱱᱟ ᱟᱫᱚ ᱦᱟᱸᱜ ᱚᱱᱠᱟᱱ ᱞᱮᱠᱟ ᱛᱮᱫᱚ ᱦᱟᱸᱜ ᱥᱟᱹᱲᱤ ᱠᱚᱫᱚ ᱦᱟᱸᱜ ᱵᱟᱝᱠᱚ ᱵᱟᱸᱫᱮᱭᱫᱟ ᱦᱳᱭ ᱥᱮ
ᱦᱳᱭ ᱦᱳᱭ
ᱱᱚᱜᱼᱚ ᱱᱚᱝᱠᱟ ᱚᱨᱠᱮᱥᱴᱟᱨ ᱪᱟᱞᱟᱣ ᱠᱟᱛᱮ ᱮᱱᱮᱡ ᱵᱟᱲᱟ ᱠᱚ ᱚᱱᱟ ᱞᱚᱥᱚᱫ ᱨᱮ ᱜᱟᱲᱫᱟ ᱜᱩᱲᱫᱟᱹ ᱵᱟᱲᱟᱭᱟᱠᱚ ᱚᱱᱟ ᱫᱚ ᱱᱟᱯᱟᱭ ᱫᱚ ᱵᱟᱝ ᱵᱩᱡᱷᱟᱹᱜᱼᱟ ᱥᱮ ᱧᱮᱞ ᱛᱮᱦᱚᱸ ᱠᱷᱟᱨᱟᱯ ᱜᱮ ᱠᱚ
ᱦᱮᱸ ᱦᱮᱸ ᱚᱱᱟ ᱠᱚᱫᱚ ᱟᱹᱰᱤ ᱵᱟᱹᱲᱤᱡ ᱜᱮ ᱦᱳᱭᱳᱜ
ᱦᱳᱭ ᱟᱨ ᱚᱱᱟ ᱵᱟᱹᱲᱤᱡ ᱥᱟᱶ ᱛᱮᱫᱚ ᱟᱵᱚ ᱜᱮᱵᱚᱱ ᱵᱟᱹᱲᱤᱡ ᱮᱫᱟ
ᱦᱮᱸ ᱟᱵᱚᱣᱟᱜ ᱟᱵᱚᱣᱟᱜ ᱥᱟᱱᱛᱟᱲ ᱥᱚᱢᱟᱡᱽ ᱨᱮ ᱱᱩᱱᱟᱹᱜ ᱪᱟᱞᱟᱜ ᱠᱟᱱ
ᱦᱳᱭ ᱟᱫᱚ ᱱᱚᱜᱼᱚ ᱱᱚᱝᱠᱟ ᱦᱟᱸᱜ ᱟᱨᱚ ᱦᱟᱸᱜ ᱡᱟᱦᱟᱸ ᱥᱳᱥᱟᱞ ᱢᱤᱰᱤᱭᱟ ᱠᱚᱨᱮ ᱠᱚ ᱠᱟᱹᱢᱤᱭᱮᱫ ᱛᱟᱵᱚᱱᱟ ᱦᱚᱲ ᱠᱚ ᱦᱳᱭ ᱥᱮ ᱟᱫᱚ ᱦᱟᱸᱜ ᱩᱱᱠᱩ ᱴᱷᱮᱱ ᱦᱚᱸ ᱟᱹᱞᱤᱧ ᱟᱨᱫᱟᱥ ᱱᱚᱣᱟ ᱱᱮᱦᱚᱨ ᱞᱤᱧ ᱠᱷᱚᱡᱚᱜᱼᱟ ᱪᱮᱫᱟᱜ ᱥᱮ ᱱᱚᱣᱟ ᱠᱚ ᱟᱵᱚᱣᱟᱜ ᱥᱟᱶᱛᱟ ᱨᱮᱱᱟᱜ ᱡᱩᱫᱤ ᱵᱚᱱ ᱟᱵᱚ ᱜᱮᱵᱚᱱ ᱞᱩᱠᱩ ᱫᱚᱦᱚ ᱫᱟᱲᱮᱭᱟᱜᱼᱟ ᱚᱱᱟᱫᱚ ᱟᱹᱰᱤ ᱱᱟᱯᱟᱭᱚᱜᱼᱟ ᱟᱨ ᱪᱮᱫᱟᱜ ᱥᱮ ᱟᱵᱚ ᱦᱚᱸ ᱚᱱᱟ
ᱵᱟᱵᱚᱱ ᱩᱠᱩ ᱫᱚᱦᱚ ᱫᱟᱲᱮᱭᱟᱜ ᱠᱟᱱᱟ ᱡᱟᱼᱼ ᱡᱟᱦᱟᱸᱭ ᱜᱮ ᱡᱟᱦᱟᱸᱴᱟᱜ ᱯᱳᱥᱴ ᱫᱟᱲᱮᱭᱟᱜ ᱠᱟᱱ ᱠᱷᱟᱱ ᱜᱮ ᱦᱩᱸ ᱦᱩᱸ ᱦᱩᱸ, ᱢᱟᱱᱮ ᱡᱷᱚᱛᱚ ᱦᱚᱲᱟᱜ ᱜᱮ ᱵᱷᱩᱞ ᱚᱱᱟ
ᱦᱳᱭ ᱦᱳᱭ ᱟᱫᱚ ᱦᱟᱸᱜ ᱚᱱᱮ ᱟᱫᱚ ᱚᱱᱮ ᱛᱚ ᱟᱵᱚ ᱫᱚ ᱡᱩᱢᱤᱫ ᱜᱮᱛᱚ ᱵᱟᱹᱱᱩᱜ ᱵᱚᱱᱟ ᱥᱮ ᱩᱭᱦᱟᱹᱨ